ᱦᱮᱞᱳ
ᱥᱟᱹᱜᱩᱱ ᱥᱟᱛᱟᱜ
ᱦᱳᱭ ᱥᱟᱹᱜᱩᱱ ᱥᱮᱛᱟᱜ!
ᱦᱳᱭ ᱥᱟᱶᱛᱮ ᱡᱚᱦᱟᱨ ᱵᱟᱝᱵᱮᱱ ᱨᱚᱲᱮᱫ ᱠᱟᱱ ᱛᱟᱦᱮ ᱸᱱᱟ?
ᱟᱵᱮᱱ ᱴᱮᱟᱜ ᱜᱮ ᱵᱟᱝ ᱦᱤᱡᱩᱜ ᱠᱟᱱ ᱛᱟᱦᱮᱸᱱᱟ᱾
ᱚ ᱟᱹᱞᱤᱧ ᱫᱚᱞᱤᱧ ᱟᱸᱡᱚᱢᱮᱫ ᱠᱟᱱ ᱛᱟᱦᱮᱸᱱ ᱜᱮᱭᱟ ᱟᱨ ᱨᱚᱲ ᱦᱚᱞᱤᱧ ᱨᱚᱲᱮᱫ ᱠᱟᱱ ᱛᱟᱦᱮᱸᱱ ᱜᱮᱭᱟ᱾
ᱚᱦ
ᱮᱵᱷᱮᱱ ᱵᱟᱲᱟ ᱠᱚ ᱦᱩᱭᱱᱟ?
ᱦᱳᱭ ᱱᱤᱛᱚᱜ ᱜᱮ ᱦᱩᱭᱩ ᱟᱠᱟᱱᱟ ᱡᱟᱸᱜᱟ ᱨᱮᱞᱤᱧ ᱵᱟᱡᱟᱣ ᱟᱠᱟᱱᱟ ᱵᱟᱝ᱾ ᱟᱫᱚ ᱢᱟᱴᱷ ᱥᱮᱫ ᱵᱟᱞᱤᱧ ᱪᱟᱞᱟᱣ ᱞᱮᱱᱟ ᱤᱭᱟᱹ ᱞᱟ ᱪᱮᱫ ᱢᱮ ᱯᱷᱩᱴᱵᱚᱞ ᱠᱷᱮᱞᱳᱜ ᱞᱤᱧ ᱪᱟᱞᱟᱜ ᱛᱟᱦᱮᱸᱫ᱾
ᱚ ᱟᱪᱪᱷᱟ ᱟᱪᱪᱷᱟ
ᱡᱟᱸᱜᱟᱮ ᱚᱱᱟ ᱨᱟᱢᱟ ᱡᱮ ᱚᱱᱟ ᱦᱮᱱᱟᱜ ᱟᱥᱮ ᱚᱱᱟ ᱨᱟᱢᱟᱜ ᱜᱮ ᱵᱚᱞᱚ ᱠᱟᱱᱟ ᱵᱷᱤᱛᱨᱤ ᱥᱮᱱ ᱾ ᱛᱚ ᱟᱹᱰᱤ ᱡᱳᱨ ᱦᱟᱹᱥᱩ ᱠᱟᱱ ᱛᱟᱦᱮᱸᱼᱟ ᱦᱚᱞᱟ ᱧᱤᱫᱟᱹ ᱾ ᱦᱮᱡ ᱮᱱᱟ ᱛᱚ ᱦᱮᱡ ᱠᱟᱛᱮ ᱚᱱᱟ ᱦᱟᱸᱜ ᱢᱤᱫᱴᱮᱱ ᱱᱤᱭᱟᱹ ᱵᱟᱠᱚ ᱛᱟᱦᱮᱱᱟ ᱴᱷᱟᱠᱩᱨ, ᱪᱤᱞᱤ ᱯᱮ ᱢᱮᱛᱟ ᱠᱚᱣᱟ ᱱᱟᱹᱣ?
ᱦᱳᱭ, ᱞᱟ ᱯᱤᱛ ᱟᱞᱮ ᱥᱮᱱ ᱫᱚᱞᱮ
ᱞᱟᱹᱯᱤᱛᱟ ᱞᱟᱹᱯᱤᱛ ᱫᱚᱭ ᱩᱱᱠᱩ ᱜᱮ ᱛᱚ ᱩᱱᱤ ᱩᱱᱤ ᱜᱮ ᱾ ᱜᱮᱫ ᱠᱮᱫᱟᱭ ᱡᱟᱸᱜᱟ ᱨᱮ ᱩᱥᱠᱮ ᱵᱟᱫᱮ ᱟᱹᱰᱤ ᱡᱳᱨ ᱦᱟᱹᱥᱩ ᱠᱟᱱᱟ ᱮᱠᱫᱚᱢ ᱾ ᱛᱟᱲᱟᱢ ᱵᱟᱢ ᱫᱟᱲᱮᱭᱟᱜ ᱠᱟᱱ ᱛᱟᱦᱮᱸᱫ ᱪᱤᱠᱟᱹᱛᱮ ᱵᱚᱞ ᱮᱱᱮᱡ ᱮᱢ ᱪᱟᱞᱟᱜᱼᱟ ᱾ ᱨᱟᱱ ᱠᱚᱫᱚ ᱞᱟᱜᱟ ᱦᱩᱭ ᱠᱟᱱ ᱜᱮᱭᱟ ᱾ ᱚᱱᱟᱜᱮ ᱛᱟᱦᱚᱞᱮ ᱵᱮᱱ ᱦᱚᱞᱟ ᱵᱮᱱ ᱡᱟᱹᱯᱤᱫ ᱠᱮᱫ ᱟᱫ ᱢᱟ ᱟᱹᱰᱤ ᱡᱟᱞ
ᱦᱳᱭ ᱵᱤᱞᱟᱹᱢ ᱦᱟᱹᱵᱤᱡᱽ ᱠᱟᱹᱢᱤ ᱦᱚᱸ ᱵᱟᱭ ᱜᱟᱱᱚᱜ ᱠᱟᱱᱟ᱾ ᱩᱱᱟᱹᱜ ᱜᱨᱩᱯ ᱨᱮ ᱵᱟᱝᱠᱚ ᱢᱮᱥᱮᱡᱮᱫ ᱠᱟᱱ ᱛᱟᱦᱮᱱᱟ ᱩᱠᱩᱨ ᱠᱚ ᱵᱟᱝᱠᱚ ᱛᱟᱦᱮᱸ ᱞᱮᱱᱟ ᱩᱱᱟᱹᱜ ᱜᱟᱱ ᱦᱚᱲ ᱾ ᱚᱱᱟᱛᱮ ᱾
ᱟᱵᱮᱱ ᱫᱚ ᱚᱲᱟᱜ ᱨᱮ ᱞᱤᱧ ᱯᱷᱳᱱᱟᱫ ᱵᱮᱱ ᱛᱟᱦᱮᱸᱫ ᱛᱚ ᱟᱵᱮᱱᱟᱜ ᱵᱤᱡᱤ ᱞᱟᱹᱭ ᱮᱫ ᱛᱟᱦᱮᱸᱫ ᱢᱚᱛᱞᱚᱵ ᱨᱩᱴ ᱫᱚ ᱵᱤᱡᱤ ᱞᱟᱹᱭ
ᱦᱳᱭ, ᱦᱩᱭ ᱫᱟᱲᱮᱭᱟᱜᱼᱟ ᱯᱟᱥᱮᱱ ᱟᱨᱦᱚᱸ ᱡᱟᱦᱟᱸᱭ ᱠᱚ ᱯᱷᱳᱱᱮᱫ ᱠᱟᱱ ᱛᱟᱦᱮᱱᱟ ᱾ ᱢᱮᱱᱠᱷᱟᱱ ᱩᱠᱩᱨ ᱯᱷᱳᱱ ᱫᱚ ᱵᱟᱝ ᱦᱮᱡ ᱟᱠᱟᱱ ᱛᱟᱦᱮᱱᱟ ᱾
ᱦᱩᱸ ᱚᱱᱟ ᱛᱮ ᱟᱹᱞᱤᱧ ᱦᱚᱞᱤᱧ ᱫᱚᱦᱚ ᱵᱟᱲᱟ ᱟᱠᱟᱫᱟ ᱾ ᱦᱚᱞᱟ ᱨᱮᱱᱟᱜ ᱢᱤᱴᱤᱝ ᱵᱮᱱ ᱛᱟᱦᱮᱸᱞᱮᱱᱟ ᱥᱟᱛ ᱵᱟᱡᱮ ᱵᱟᱞᱟᱨᱮ ᱾
ᱵᱟᱝ ᱦᱚᱞᱟ ᱫᱚ ᱵᱟᱝᱞᱤᱧ ᱡᱚᱭᱮᱱ ᱞᱮᱫᱟ ᱾ ᱡᱚᱭᱮᱱ ᱞᱮᱫᱟ ᱵᱮᱱ ᱠᱤ?
ᱵᱟᱝ ᱛᱚ ᱾ ᱟᱹᱞᱤᱧ ᱵᱟᱯᱞᱟ ᱡᱚᱢ ᱞᱤᱧ ᱪᱟᱞᱟᱣ ᱟᱠᱟᱱ ᱛᱟᱦᱮᱸ, ᱚᱸᱰᱮ ᱱᱮᱴᱳᱣᱟᱨᱠ ᱵᱟᱭ ᱧᱟᱢᱮᱫ ᱛᱟᱦᱮᱸ ᱾ ᱚᱝᱠᱟ ᱾ ᱟᱨ ᱞᱟᱹᱭ ᱵᱮᱱ ᱛᱚᱵᱮ, ᱪᱮᱫ ᱠᱚ ᱦᱩᱭᱩᱜ ᱠᱟᱱᱟ?
ᱪᱮᱫ ᱦᱚᱸ ᱵᱟᱝᱜᱮ ᱱᱚᱜᱼᱚᱭ ᱱᱤᱛᱚᱜ ᱜᱮ,
ᱦᱳᱭ ᱵᱮᱨᱮᱫ ᱠᱟᱛᱮᱫ ᱞᱤᱧ ᱧᱮᱞᱮᱫ ᱠᱚᱣᱟ, ᱛᱮᱦᱤᱧ ᱢᱟ ᱟᱹᱣᱨᱤ ᱠᱚ ᱮᱛᱚᱦᱚᱵᱚᱜᱼᱟ ᱾ ᱚᱠᱚᱭ ᱦᱚᱸ ᱵᱟᱝ ᱥᱚᱢᱚᱭ ᱠᱚ ᱮᱢ ᱠᱟᱣᱫᱟ ᱾
ᱛᱮ ᱞᱤᱧ ᱧᱮᱞᱮᱫ ᱠᱟᱱᱟ ᱠᱤ ᱡᱟᱦᱟᱸᱭ ᱠᱚ ᱵᱮᱨᱮᱫ ᱵᱟᱲᱟ ᱟᱠᱟᱱ ᱠᱷᱟᱱ,
ᱟᱹᱞᱤᱧ ᱫᱚ ᱡᱚᱞᱫᱤ ᱜᱮᱞᱤᱧ ᱵᱮᱨᱮᱫ ᱛᱟᱦᱮᱸᱜ ᱾ ᱥᱮᱛᱟᱜ ᱴᱟᱹᱲᱤ ᱠᱚ ᱪᱟᱞᱟᱜ ᱦᱩᱭᱩᱜᱼᱟ, ᱵᱚᱞ ᱮᱱᱮᱡ ᱠᱚ ᱯᱨᱮᱠᱴᱤᱥ ᱵᱟᱲᱟ ᱦᱩᱭᱩᱜ ᱛᱟᱦᱮᱸ ᱯᱷᱤᱴᱱᱮᱥ ᱫᱚᱦᱚ ᱫᱚᱨᱠᱟᱨ ᱛᱚ ᱾
ᱦᱳᱭ, ᱯᱷᱤᱴᱱᱮᱥ ᱫᱚᱦᱚ ᱫᱚ ᱟᱹᱰᱤ ᱫᱚᱨᱠᱟᱨ ᱠᱟᱱ ᱜᱮᱭᱟ ᱾ ᱠᱟᱨᱚᱱ ᱦᱚᱲᱢᱚ ᱢᱳᱴᱟ ᱞᱮᱱᱠᱷᱟᱱ ᱟᱭᱢᱟ ᱞᱮᱠᱟᱱ, ᱟ ᱥᱚᱢᱚᱥᱥᱟ ᱦᱩᱭᱩᱜ ᱛᱟᱦᱮᱱᱟ ᱟᱨ ᱮᱴᱠᱮᱴᱚᱬᱮ ᱞᱤᱧ ᱞᱟᱹᱭᱟ, ᱟᱭᱢᱟ ᱞᱮᱠᱟ ᱮᱴᱠᱮᱴᱚᱬᱮ ᱦᱩᱭᱩᱜ ᱛᱟᱦᱮᱱᱟ ᱡᱟᱦᱟᱸ ᱞᱤᱧ ᱞᱟᱹᱭᱟ ᱠᱤ,
ᱛᱟᱲᱟᱢ ᱛᱟᱲᱟᱢ ᱛᱮ ᱦᱟᱸᱜ ᱥᱟᱸᱦᱮᱫ ᱠᱚᱦᱚᱸ ᱛᱷᱚᱲᱟ ᱯᱷᱩᱞᱟᱹᱣ ᱧᱚᱜᱚᱜᱼᱟ ᱦᱳᱭᱥᱮ ᱾
ᱟᱹᱞᱤᱧ ᱞᱟᱦᱟᱛᱮ ᱟᱹᱰᱤ ᱯᱟᱛᱞᱟ ᱜᱮᱞᱤᱧ ᱛᱟᱦᱮᱸ ᱞᱮᱱᱟ ᱦᱳᱭ ᱥᱮ ᱫᱚᱢᱮ ᱞᱤᱧ ᱥᱳᱪᱟᱣᱮᱫ ᱛᱟᱦᱮᱸᱱᱟ ᱠᱤ ᱢᱚ ᱴᱟᱜ ᱟᱞᱤ ᱢᱚᱴᱟᱜ ᱟᱞᱤ ᱛᱤᱥᱞᱤᱝ ᱢᱚᱴᱟᱜᱼᱟ᱾ ᱩᱥᱠᱮ ᱵᱟᱫ ᱰᱤᱭᱩᱴᱤ ᱡᱟᱭᱮᱱ ᱠᱟᱛᱮ ᱩᱥᱠᱮ ᱵᱟᱫ ᱫᱷᱤᱨᱮ ᱫᱷᱤᱨᱮ ᱛᱮ ᱫᱷᱤᱨᱮ ᱫᱷᱤᱨᱮ ᱛᱮ, ᱟᱫᱚ ᱦᱟᱸᱜᱼᱼ ᱞᱟᱡ ᱠᱚ ᱩᱰᱩ ᱤᱫᱤᱭᱮᱱᱟ, ᱩᱰᱩᱮᱱ ᱠᱷᱟᱱ ᱫᱚ ᱟᱫᱚ ᱢᱚᱴᱟᱭᱮᱱᱟᱞᱤᱧ, ᱢᱚᱴᱟ ᱯᱚᱨᱮ ᱫᱚ ᱟᱫᱚᱞᱤᱧ ᱢᱮᱱ ᱮᱫᱟ ᱪᱟ ᱪᱚ ᱞᱤᱧ ᱢᱚᱴᱟᱭᱮᱱ ᱾ ᱞᱟᱦᱟ ᱫᱚ ᱚᱱᱠᱟ ᱫᱚ ᱟᱨᱟᱢ ᱦᱩᱭ ᱞᱮᱱᱠᱷᱟᱱ ᱦᱚᱲᱢᱚ ᱨᱮ ᱥᱚᱱᱛᱩᱥᱴ ᱦᱮᱸ, ᱢᱤᱫ ᱠᱟᱹᱴᱤᱡ ᱦᱚᱲᱢᱚ ᱨᱮ ᱟᱨᱟᱢᱮ ᱧᱟᱢᱟ, ᱥᱩᱠᱮ ᱧᱟᱢ ᱞᱮᱠᱷᱟᱱ ᱟᱨ ᱥᱚᱵᱮ ᱵᱟᱹᱲᱤ ᱵᱟᱛ ᱠᱟᱱᱟ ᱦᱚᱲ ᱴᱟᱠᱟ ᱯᱚᱭᱥᱟ ᱨᱳᱡᱽᱜᱟᱨᱟ ᱵᱟᱝ ᱩᱱᱤ ᱦᱚᱲ ᱫᱚ, ᱫᱷᱤᱨᱮ ᱫᱷᱤᱨᱮ ᱛᱮ ᱩᱱᱤ ᱫᱚ ᱦᱟᱸᱜ ᱴᱮᱱᱥᱮᱱ ᱪᱟᱵᱟᱜ ᱛᱟᱭᱟ ᱾
ᱦᱳᱭ, ᱢᱟᱱᱮ ᱴᱮᱱᱥᱮᱱ ᱪᱟᱵᱟ ᱞᱮᱱ ᱠᱷᱟᱱ ᱜᱮ ᱦᱚᱲᱟᱜ ᱦᱚᱲᱢᱚ ᱫᱚ ᱢᱚᱴᱟ ᱾
ᱦᱮᱸ, ᱵᱟᱠᱷᱟᱡ ᱢᱟᱥᱮ ᱫᱩᱠ ᱨᱮ ᱛᱟᱦᱮᱱᱟ, ᱪᱤᱱᱛᱟᱹᱨ ᱨᱮ ᱛᱟᱦᱮᱱᱟ, ᱡᱚᱢ ᱧᱩ ᱵᱮᱥᱛᱮ ᱵᱟᱟᱭ ᱦᱩᱭᱩᱜᱼᱟ, ᱩᱱᱤ ᱦᱚᱲ ᱢᱚᱴᱟᱜ ᱢᱟᱭ ᱾
ᱦᱳᱭ ᱦᱳᱭ ᱾ ᱦᱳᱭ ᱚᱱᱟ ᱡᱚᱢ ᱧᱩ ᱟᱨ ᱡᱟᱦᱟᱸ ᱟᱵᱚ ᱵᱚᱱ ᱞᱟᱹᱭᱟ ᱢᱟᱭᱤᱱᱰ ᱱᱚᱣᱟ ᱫᱚ ᱵᱚᱞᱮ ᱼᱼ ᱥᱟᱹᱦᱤ ᱟᱹᱰᱤ ᱫᱚᱦᱚ ᱫᱚᱨᱠᱟᱨ ᱠᱟᱱᱟ ᱱᱚᱣᱟ ᱡᱩᱫᱤ ᱥᱟᱹᱦᱤᱛᱮ ᱵᱟᱝ ᱛᱟᱦᱮᱱᱟ ᱮᱱᱠᱷᱟᱱ ᱟᱵᱚᱣᱟᱜ ᱦᱚᱲᱢᱚ ᱦᱚᱸ ᱵᱮᱥᱛᱮ ᱼᱼ ᱵᱟᱝ ᱛᱟᱦᱮᱱᱟ ᱠᱟᱨᱚᱱ ᱡᱚᱢ ᱧᱩ ᱨᱮ ᱤᱯᱷᱮᱠᱴ ᱦᱩᱭᱩᱜ ᱠᱟᱱᱟ ᱾ ᱪᱤᱱᱛᱟᱹ ᱵᱷᱟᱵᱽᱱᱟ ᱟᱹᱰᱤ ᱜᱚᱜ ᱟᱹᱰᱤ ᱟᱹᱰᱤ ᱡᱳᱨᱜᱟᱱ ᱵᱚᱱ ᱚᱵᱷᱟᱨ ᱛᱷᱤᱝᱠᱤᱝᱼᱟ ᱾
ᱦᱮᱸ ᱾
ᱚᱱᱮ ᱚᱱᱟ ᱠᱚ ᱡᱤᱱᱤᱥ ᱟᱹᱰᱤ ᱢᱮᱴᱟᱨᱮᱫ ᱠᱟᱱᱟ ᱾
ᱦᱩᱸᱼᱼ ᱟᱵᱮᱱ ᱫᱚ ᱚᱲᱟᱜ ᱨᱮᱜᱮ ᱥᱮ ᱵᱟᱨᱦᱮ ᱫᱤᱥᱚᱢ ᱨᱮ?
ᱵᱟᱝ ᱚᱲᱟᱜ ᱨᱮᱜᱮ ᱾
ᱚᱸᱻ ᱾
ᱟᱯᱮ ᱥᱮᱱ ᱚᱱᱠᱟ ᱤᱥᱠᱩᱞ ᱠᱚᱞᱮᱡᱽ ᱱᱤᱭᱮᱞᱤᱧ ᱢᱮᱱᱟ ᱛᱚ ᱼᱼ ᱤᱥᱠᱩᱞ ᱠᱚᱞᱮᱡᱽ ᱚᱱᱠᱟ ᱥᱩᱨ ᱡᱟᱜᱟ ᱠᱚᱨᱮᱜᱮ ᱢᱮᱱᱟᱜᱼᱟ ᱢᱟᱱᱮ ᱤᱛᱩᱱ ᱟᱠᱷᱲᱟ ᱠᱚ?
ᱦᱮᱸᱼᱼ ᱥᱩᱴ ᱜᱮᱭᱟ ᱚᱱᱟ ᱠᱚᱞᱮᱡᱽ ᱡᱮᱴᱟ ᱢᱮᱱᱟᱜᱼᱟ ᱟᱞᱮ ᱯᱚᱧᱪᱟᱭᱮᱛ ᱢᱳᱲ ᱨᱮᱜᱮ ᱠᱚᱞᱮᱡᱽ ᱢᱮᱱᱟᱜᱼᱟ ᱢᱟᱨᱟᱝ ᱠᱚᱞᱮᱡᱽ ᱾
ᱢᱟᱱᱮ ᱵᱟᱦᱨᱮ ᱥᱟᱺᱜᱤᱧ ᱠᱚᱛᱮ ᱫᱚ ᱵᱟᱝ ᱪᱟᱞᱟᱜ ᱼᱼ
ᱵᱟᱝ ᱪᱟᱞᱟᱣ ᱦᱩᱭᱩᱜᱼᱟ ᱾ ᱟᱡᱟᱛᱟ ᱵᱳᱠᱟᱨᱳ ᱤᱥᱴᱤᱞ ᱥᱤᱴᱤ ᱢᱮᱱᱟᱜᱼᱟ ᱚᱸᱰᱮ ᱢᱟ ᱟᱹᱰᱤᱜᱟᱱ ᱠᱚᱞᱮᱡᱽ ᱢᱮᱱᱟᱜ ᱾ ᱥᱩᱨ ᱜᱮᱭᱟ ᱱᱚᱰᱮ ᱠᱷᱚᱱᱟᱜ ᱵᱤᱥ ᱠᱤᱞᱳᱢᱤᱴᱟᱨ ᱟᱞᱮ ᱴᱷᱮᱡ ᱠᱷᱚᱱᱟᱜ ᱵᱳᱠᱟᱨᱳ ᱤᱥᱴᱤᱞ ᱥᱤᱴᱤ ᱚᱱᱛᱮ ᱾
ᱚ ᱟᱪᱪᱷᱟ ᱾
ᱦᱮᱸ ᱾ ᱟᱞᱮ ᱥᱮᱡ ᱵᱮᱱ ᱦᱮᱡ ᱼᱼ
ᱦᱮᱸ ᱠᱟᱨᱚᱱ ᱼᱼ
ᱵᱳᱠᱟᱨᱳ ᱼᱼ ᱦᱳᱭ ᱢᱟᱱᱮ ᱚᱱᱠᱟ ᱪᱟᱞᱟᱣ ᱫᱚ ᱵᱟᱝ ᱦᱩᱭ ᱠᱟᱱᱟ ᱢᱮᱱᱠᱷᱟᱱ ᱚᱱᱠᱟᱛᱮ ᱪᱟᱞᱟᱣ ᱯᱟᱨᱚᱢ ᱠᱚ ᱦᱩᱭ ᱠᱟᱱᱟ ᱾ ᱨᱟᱱᱪᱤ ᱠᱚ ᱪᱟᱞᱟᱣ ᱾
ᱟᱵᱚᱣᱟᱜ ᱫᱷᱚᱨᱚᱢ ᱜᱟᱲ ᱟᱞᱮᱥᱮᱫ ᱫᱚ ᱟᱹᱰᱤ ᱜᱟᱱ ᱢᱮᱱᱟᱜᱼᱟ ᱟᱵᱤᱱ ᱵᱟᱵᱮᱱ ᱦᱮᱡ ᱵᱟᱲᱟ ᱟᱠᱟᱱᱟ ᱜᱷᱟᱱᱴᱟ ᱵᱟᱲᱤ ᱞᱩᱜᱩ ᱵᱩᱨᱩ ᱼᱼ ᱴᱟ ᱵᱟᱲᱤ ᱟᱨ ᱤᱭᱟᱹ ᱪᱮᱫ ᱠᱚ ᱢᱮᱛᱟᱜᱼᱟ ᱢᱟᱨᱟᱝ ᱵᱩᱨᱩ ᱾
ᱦᱳᱭ ᱼᱼ ᱟᱸᱡᱚᱢ ᱫᱚ ᱟᱸᱡᱚᱢ ᱦᱩᱭ ᱠᱟᱱ ᱜᱮᱭᱟ ᱢᱮᱱᱠᱷᱟᱱ ᱦᱟᱸᱜ ᱱᱮᱰᱟ ᱵᱟᱲᱟᱭ ᱦᱩᱭᱩᱜ ᱠᱟᱱᱟ ᱵᱚᱞᱮ ᱼᱼ ᱪᱟᱞᱟᱜ ᱞᱟᱹᱜᱤᱫ ᱟᱫᱚ ᱱᱟᱜ ᱪᱟᱞᱟᱣ ᱠᱚᱫᱚ ᱵᱟᱝ ᱦᱩᱭ ᱠᱟᱱᱟ ᱾ ᱟᱨ ᱱᱤᱛᱚᱜ ᱢᱟ ᱚᱱᱟ ᱢᱟᱠᱚ ᱞᱟᱹᱭᱟ ᱯᱩᱨᱱᱤᱢᱟ ᱨᱮ ᱦᱩᱭᱩᱜ ᱛᱟᱦᱮᱱᱟ ᱥᱮ ᱼᱼ ᱠᱟᱨᱛᱤᱠ ᱯᱩᱨᱱᱤᱢᱟ ᱾
ᱦᱩᱸ ᱦᱩᱸ ᱾
ᱦᱳᱭ ᱟᱫᱚ ᱱᱚᱜᱚᱭ ᱠᱚ ᱞᱟᱹᱭᱟ ᱪᱟᱞᱟᱣ ᱮᱱ ᱵᱚᱪᱷᱚᱨ ᱥᱮ ᱚᱱᱟ ᱠᱷᱚᱱ ᱞᱟᱦᱟ ᱵᱚᱪᱷᱚᱨ ᱚᱸᱰᱮ ᱱᱟᱦᱟᱜ ᱼᱼ ᱪᱟᱞᱟᱣ ᱠᱟᱛᱮᱫ ᱚᱱᱠᱟ ᱢᱤᱫᱴᱮᱱ ᱟᱭᱳ ᱦᱚᱲᱮ ᱵᱚᱸᱜᱟ ᱛᱟᱞᱟ ᱞᱮᱱᱟ ᱦᱳᱭᱥᱮ?
ᱟᱪᱪᱷᱟ ᱾
ᱢᱤᱫ ᱫᱷᱚᱢ ᱚᱱᱠᱟ ᱞᱤᱧ ᱟᱸᱡᱚᱢ ᱞᱮᱜᱼᱟ ᱢᱟᱱᱮ ᱦᱩᱭ ᱫᱟᱲᱮᱭᱟᱜᱼᱟ ᱠᱤ ᱢᱟᱱᱮ ᱼᱼ ᱩᱯᱟᱹᱥ ᱛᱟᱦᱮᱱᱟᱵᱚᱱ ᱥᱮ ᱩᱯᱟᱹᱥ ᱠᱚᱛᱮ ᱞᱟᱸᱜᱟ ᱠᱚᱛᱮ ᱟᱨ ᱼᱼ ᱟᱹᱰᱤ ᱟᱹᱰᱤ ᱜᱟᱱ ᱨᱮᱭᱟᱲ ᱛᱟᱦᱮᱸ ᱞᱮᱱᱟ ᱱᱤᱭᱟᱹ ᱵᱚᱪᱷᱚᱨ ᱫᱚ ᱾
ᱦᱩᱸ ᱦᱩᱸ᱾
ᱨᱮᱭᱟᱲ ᱠᱚ ᱛᱮᱦᱚᱸ ᱦᱩᱭ ᱫᱟᱲᱮᱜᱼᱟ ᱟᱫᱚ ᱼᱼ ᱪᱮᱫᱟᱜ ᱥᱮ ᱫᱷᱚᱨᱚᱢ ᱜᱟᱲ ᱠᱟᱱ ᱛᱟᱵᱚᱱᱟ ᱚᱸᱰᱮ ᱫᱚ ᱚᱱᱠᱟ ᱦᱩᱭᱩᱜ ᱵᱟᱝ ᱞᱟᱹᱠᱛᱤ ᱠᱟᱱᱟ ᱟᱫᱚ ᱼᱼ ᱚᱱᱟ ᱯᱟᱞᱚᱱ ᱟᱨ ᱦᱚᱲᱢᱚ ᱨᱮᱱᱟᱜ ᱡᱟᱦᱟᱸ ᱠᱚ ᱞᱟᱹᱭᱟ ᱡᱟᱦᱟᱸᱭᱟᱜ ᱥᱩᱠ ᱥᱩᱵᱤᱫᱷᱟ ᱵᱟᱝ ᱛᱟᱦᱮᱱᱟ ᱼᱼ ᱛᱚ ᱮᱱᱠᱷᱟᱱ ᱼᱼ
ᱦᱚᱲᱢᱚ ᱠᱚᱦᱚᱸ ᱧᱮᱞ ᱦᱩᱭᱩᱜᱼᱟ ᱦᱳᱭ ᱥᱮ?
ᱦᱩᱸ ᱟᱹᱰᱤ ᱵᱚᱸ ᱚᱱᱰᱮ ᱫᱚ ᱵᱚᱸᱜᱟ ᱵᱩᱨᱩ ᱟᱹᱰᱤ ᱥᱚᱠᱛᱚ ᱜᱮᱭᱟ ᱠᱩ ᱢᱤᱫ ᱫᱷᱟᱣ ᱥᱮ ᱟᱹᱞᱤᱧᱟᱜ ᱢᱮᱫ ᱛᱮᱞᱤᱧ ᱧᱮᱞ ᱠᱮᱜ-ᱟ ᱟᱞᱤᱧ ᱮᱠᱫᱚᱢ ᱢᱟᱱᱮ ᱜᱚᱡᱚᱜ ᱩᱱᱤ ᱫᱚᱭ ᱜᱚᱡᱚᱜ ᱠᱟᱱ ᱛᱟᱦᱮᱸ ᱜᱮᱭᱟ ᱩᱱᱤ ᱦᱚᱲ ᱫᱚ ᱮᱠᱫᱚᱢ ᱢᱟᱱᱮ ᱢᱤᱫᱴᱮᱱ ᱵᱚᱥᱛᱮ ᱢᱞᱟ. ᱵ ᱩᱲᱤᱥᱥᱟ ᱥᱮᱱᱟᱜ ᱵᱟᱥ ᱠᱚ ᱦᱮᱡ ᱠᱟᱱ ᱛᱟᱦᱮᱸᱱᱟ ᱥᱟᱺᱜᱤᱧ ᱥᱟᱺᱜᱤᱧ ᱥᱮᱱᱟᱜ ᱱᱟᱭᱤᱴ ᱵᱚᱥ ᱠᱚ ᱫᱚ ᱚᱱᱟ ᱵᱚᱥ ᱫᱚ ᱩᱰᱩᱠᱟᱱ ᱩᱰᱩᱠ ᱥᱮᱛᱟᱜ ᱵᱮᱞᱟ ᱡᱚᱠᱷᱚᱱ ᱪᱟᱵᱟᱭᱮᱱᱟ ᱢᱮᱞᱟ ᱛᱚᱠᱷᱚᱱ ᱥᱮᱛᱟᱜ ᱫᱚ ᱜᱟᱹᱰᱤ ᱠᱚ ᱟᱲᱟᱜ ᱮᱭᱟ ᱛᱚᱠᱷᱚᱱ ᱵᱚᱥ ᱫᱚ ᱵᱷᱤᱲ ᱜᱮ ᱛᱟᱦᱮᱸ ᱞᱮᱱᱟ ᱟᱨ ᱢᱤᱫᱴᱮᱱ ᱜᱤᱫᱽᱨᱟᱹ ᱟᱨ ᱢᱤᱫᱴᱮᱱ ᱟᱡ ᱵᱟᱵᱟ ᱛᱮᱫ ᱛᱚ ᱩᱱᱠᱤᱱ ᱵᱟᱭᱤᱠ ᱛᱮᱜᱮ ᱚᱱᱟᱠᱤᱱ ᱛᱮᱱ ᱮᱱᱟ ᱪᱟᱠᱷᱟᱛᱮ ᱚᱱᱟ ᱵᱟᱥ ᱨᱮᱱᱟᱜ ᱪᱟᱠᱷᱟᱛᱮ ᱟᱫᱷᱟ ᱠᱤᱱ ᱛᱮᱱ ᱟᱠᱟᱱᱟ ᱟᱫᱷᱟ ᱫᱚᱠᱤᱱ ᱜᱤᱛᱤᱡ ᱟᱠᱟᱱᱟ ᱟᱹᱲᱤ ᱞᱟᱛᱟᱨ ᱨᱮᱜᱮ ᱟᱯᱮᱱᱟᱜ ᱵᱟᱭᱤᱠ ᱛᱤᱠᱤᱱ ᱛᱮᱱ ᱟᱠᱟᱱᱟ ᱟᱨ ᱚᱱᱟ ᱪᱮᱛᱟᱱ ᱨᱮ ᱵᱚᱥ ᱞᱟᱫᱮ ᱟᱠᱟᱱᱟ ᱟᱫᱷᱟ ᱛᱚ ᱟᱨ ᱰᱟᱣᱩᱱ ᱨᱮ ᱢᱮᱱᱟᱜ-ᱟ ᱵᱚᱥ ᱦᱚᱸ ᱱᱚᱝᱠᱟ ᱮᱠᱫᱚᱢ ᱢᱟᱱᱮ ᱛᱟᱭᱱᱚᱢ ᱥᱮᱫ ᱦᱚᱸ ᱰᱷᱟᱞᱟᱱ ᱢᱮᱱᱟᱜᱼᱟ ᱪᱮᱫ ᱞᱮᱠᱟ ᱞᱟᱹᱭ ᱟᱵᱮᱱᱟ ᱢᱟᱱᱮ ᱛᱟᱭᱱᱚᱢ ᱥᱮ ᱵᱮᱜ ᱼᱼ ᱦᱩᱭᱩᱜᱼᱟ ᱜᱟᱲᱤ ᱾
ᱦᱳᱭ ᱟᱹᱰᱤᱜᱟᱱ ᱚᱱᱠᱟ ᱮᱠᱥᱤᱰᱮᱱᱴ ᱢᱤᱫ ᱫᱚᱢ ᱦᱩᱭ ᱞᱮᱱᱟ ᱟᱸᱡᱚᱢ ᱧᱟᱢ ᱞᱮᱱ ᱜᱮᱭᱟ ᱾ ᱵᱚᱞᱮ ᱚᱸᱰᱮ ᱞᱩᱜᱩᱵᱩᱨᱩ ᱪᱟᱞᱟᱜ ᱦᱚᱨ ᱨᱮᱦᱚᱸ ᱥᱮ ᱚᱱᱛᱮ ᱨᱮᱦᱚᱸ ᱵᱚᱞᱮ ᱟᱹᱰᱤ ᱜᱟᱱ ᱜᱮ ᱮᱠᱥᱤᱰᱮᱱᱴ ᱵᱚᱞᱮ ᱟᱭᱢᱟ ᱜᱟᱱ ᱟᱸᱡᱚᱢ ᱞᱮᱱᱟ ᱢᱤᱫ ᱵᱚᱪᱷᱚᱨ
ᱛᱚ ᱜᱚᱡ ᱫᱚ ᱵᱟᱠᱤᱱ ᱜᱚᱡ ᱞᱮᱱᱟ ᱢᱮᱫ ᱛᱮ ᱢᱤᱛᱟᱹᱧᱟ ᱵᱷᱟᱜᱽᱣᱟᱱᱟ ᱟᱨ ᱤᱭᱟᱹ ᱩᱱᱤ ᱤᱭᱟᱹ ᱪᱮᱫ ᱠᱚ ᱢᱮᱛᱟᱜ-ᱟ ᱩᱱᱤ ᱰᱨᱟᱭᱵᱷᱟᱨ ᱫᱚ ᱡᱟᱦᱟᱸᱭ ᱜᱮ ᱰᱨᱟᱭᱵᱷᱚᱨᱮᱢ ᱫᱮᱠᱟᱛᱮ ᱢᱤᱼᱢᱤᱫ ᱵᱤᱛᱟᱹ ᱜᱟᱱ ᱫᱚ ᱦᱟᱸᱜ ᱞᱟᱦᱟᱜ ᱜᱮᱭᱟ ᱦᱟᱸᱜ ᱢᱟᱱᱮ ᱛᱟᱭᱱᱚᱢ ᱢᱟᱢ ᱢᱟ ᱵᱮᱜ ᱟᱢ ᱫᱚᱢ ᱢᱤᱫ ᱠᱟᱹᱴᱤᱡ ᱫᱚ ᱦᱟᱸᱜ ᱞᱟᱦᱟᱜ ᱟᱹᱜᱩᱭᱟ, ᱟᱫᱚ ᱦᱟᱸᱜ ᱤᱱᱟᱹᱜ ᱜᱟᱱ ᱞᱟᱦᱟ ᱞᱮᱱ ᱠᱷᱟᱡ ᱜᱮ ᱦᱟᱸᱜ ᱠᱤᱱ ᱛᱮᱱᱚᱜ-ᱟ ᱯᱩᱨᱟᱹ
ᱟᱫᱚ ᱩᱱᱠᱤᱱ ᱫᱚ ᱦᱩᱭ ᱫᱟᱲᱮᱭᱟᱜᱼᱟ ᱫᱷᱚᱨᱚᱢ ᱤᱭᱟᱹ ᱞᱟᱹᱜᱤᱫ ᱠᱤᱱ ᱪᱟᱞᱟᱣ ᱞᱮᱱᱟ ᱥᱮ ᱟᱨ ᱚᱱᱟ ᱞᱟᱹᱜᱤᱫ ᱩᱱᱠᱤᱱ ᱫᱚ ᱠᱤᱱ ᱵᱟᱧᱪᱟᱣᱮᱱᱟ ᱟᱨ ᱠᱟᱨᱚᱱ ᱫᱚ ᱦᱩᱭᱩᱜ ᱠᱟᱱ ᱛᱟᱵᱩᱱᱟ ᱟᱵᱩ ᱵᱚᱸᱜᱟᱼᱵᱩᱨᱩᱭᱟᱵᱩᱱ ᱛᱤᱱᱟᱹᱜ ᱜᱟᱱ ᱥᱮ ᱛᱚ ᱵᱚᱸᱜᱟᱵᱩᱨᱩ ᱦᱚᱸ ᱟᱵᱩ ᱚᱱᱠᱟ ᱜᱮᱠᱚ ᱨᱩᱠᱷᱤᱭᱟᱹᱵᱩᱱᱟ ᱡᱮᱢᱚᱱ ᱵᱩᱱ ᱞᱟᱹᱭᱟ ᱟᱵᱩᱣᱟᱜ ᱚᱲᱟᱜ ᱨᱮ ᱵᱚᱸᱜᱟ ᱵᱩᱨᱩ ᱫᱚ ᱱᱚᱣᱟ ᱫᱚ ᱵᱟᱭ ᱢᱮᱱᱟ ᱠᱤ ᱱᱚᱣᱟ ᱡᱟᱭᱜᱟ ᱨᱮ ᱦᱮᱡ ᱠᱟᱛᱮ ᱜᱮ ᱵᱚᱸᱜᱟ ᱵᱩᱨᱩᱭ ᱢᱮ ᱦᱳᱭ ᱥᱮ ᱢᱟᱱᱮ ᱵᱚᱸᱜᱟ ᱵᱩᱨᱩ ᱠᱟᱨᱚᱱ ᱫᱚ ᱦᱩᱭᱩᱜ ᱟᱢ ᱱᱤᱭᱢ ᱛᱤᱭᱟᱹᱜ ᱢᱮ ᱟᱨ ᱚᱲᱟᱜ ᱨᱮᱦᱚᱸ ᱥᱮ ᱨᱚᱠᱚᱢ ᱱᱤᱭᱚᱢ ᱯᱟᱞᱚᱱ ᱢᱮ ᱟᱨ ᱵᱚᱸᱜᱟ-ᱵᱩᱨᱩᱭ ᱢᱮ ᱮᱱᱠᱷᱟᱱ ᱟᱵᱩᱨᱮᱱ ᱚᱲᱟᱜ ᱨᱮᱱ ᱵᱚᱸᱜᱟ ᱵᱩᱨᱩ ᱜᱮ, ᱢᱟᱱᱮ ᱟᱵᱩᱨᱮᱱ ᱵᱚᱸᱜᱟ ᱵᱩᱨᱩ ᱫᱚ ᱢᱟᱨᱟᱝ ᱵᱩᱨᱩ ᱡᱟᱦᱮᱨ ᱟᱭᱳ ᱦᱮᱸ ᱦᱳᱭ ᱟᱫᱚ ᱥᱮ ᱨᱚᱠᱚᱢ ᱡᱮ ᱡᱟᱦᱟᱸ ᱨᱮᱜᱤ ᱵᱚᱸᱜᱟ ᱵᱩᱨᱩ ᱫᱚᱢ ᱧᱩᱢ ᱛᱤᱭᱟᱹᱜ ᱜᱮᱭᱟᱢ ᱥᱮ ᱮᱱᱮᱢ ᱞᱟᱹᱭᱟ ᱠᱤ ᱵᱚᱞᱮ ᱩᱱᱠᱩ ᱠᱳᱱᱳ ᱫᱤᱱ ᱟᱨ ᱱᱚᱝᱠᱟ ᱢᱤᱫ ᱵᱟᱨ ᱦᱚᱲ ᱫᱚ ᱢᱮᱱᱟᱜ ᱵᱩᱱᱟ ᱵᱟᱨ ᱯᱮ ᱫᱤᱱ ᱵᱚᱱ ᱵᱚᱸᱜᱟ ᱵᱩᱨᱩᱭᱮᱫᱼᱟ ᱦᱟᱸᱜ ᱟᱨ ᱦᱟᱸᱜ ᱚᱱᱟ ᱠᱚ ᱵᱚᱱ ᱦᱤᱲᱤᱧᱟ ᱟᱨᱦᱚᱸ ᱱᱟᱦᱟᱜ ᱚᱱᱠᱟᱜᱮ ᱥᱮ ᱟᱹᱡᱚᱢ ᱠᱟᱛᱮᱫ ᱚᱱᱠᱟ ᱫᱚ ᱵᱟᱝᱜᱮ ᱟᱵᱩᱱ ᱵᱚᱱ ᱞᱟᱹᱭ ᱠᱮᱭᱟ ᱟᱸᱜᱮᱱ ᱜᱩᱡᱩᱜ ᱜᱩᱡᱩᱜ ᱠᱷᱚᱡ ᱠᱤᱱ ᱵᱟᱪᱞᱟᱣ ᱮᱱᱟ ᱛᱚ ᱮᱱᱠᱷᱟᱱ ᱩᱱᱠᱤᱱ ᱫᱚ ᱱᱤᱦᱟᱹᱛᱤ ᱠᱮᱴᱮᱡ ᱧᱚᱜ ᱜᱮ ᱠᱤᱱ ᱵᱚᱸᱜᱟ ᱵᱩᱨᱩ ᱞᱮᱫᱟ ᱦᱚᱭᱛᱚ ᱟᱭᱢᱟ ᱫᱤᱱ ᱠᱷᱚᱱ ᱩᱱᱠᱤᱱᱟᱜ ᱚᱱᱠᱟᱜᱤ ᱢᱟᱱᱮ ᱵᱚᱸᱜᱟ ᱵᱩᱨᱩ ᱴᱷᱮᱱ ᱡᱚᱠᱷᱚᱱ ᱪᱤᱫ ᱵᱚᱱ ᱠᱷᱚᱡ ᱠᱷᱚᱡᱚᱜᱼᱟ ᱟᱞᱮ ᱨᱩᱠᱷᱤᱭᱟᱹ ᱞᱮᱢᱮ ᱵᱟᱹᱲᱤᱡ ᱥᱚᱢᱚᱭ ᱨᱮ ᱨᱩᱠᱷᱤᱭᱟᱹ ᱞᱮᱢᱮ ᱦᱮᱸᱥᱮ ᱵᱟᱹᱲᱤᱡ ᱠᱷᱚᱡ ᱵᱟᱧᱪᱟᱣ ᱞᱮᱢᱮ ᱤᱱᱟᱹ ᱪᱷᱟᱲᱟ ᱟᱨ ᱪᱤᱫ ᱵᱚᱱ ᱠᱷᱚᱡᱚᱜ-ᱟ ᱤᱱᱟᱹ ᱪᱷᱟᱲᱟ ᱛᱚ ᱟᱨ ᱪᱤᱫ ᱦᱚᱸ ᱵᱟᱝ ᱢᱮᱱᱟᱜ-ᱟ ᱢᱮᱱᱠᱷᱟᱱ ᱚᱱᱠᱟ ᱩᱱᱠᱤᱱᱟᱜ ᱵᱚᱞᱮ ᱚᱸᱰᱮ ᱥᱮᱱ ᱛᱤᱭᱳᱜ ᱠᱟᱛᱮᱜ ᱵᱚᱞᱮ ᱢᱤᱫᱴᱮᱱ ᱡᱤᱱᱤᱥ ᱵᱚᱞᱮ ᱩᱫᱩᱜ ᱮᱱᱟ ᱵᱚᱞᱮ ᱩᱱᱠᱤᱱ ᱡᱟᱦᱟᱱᱟᱜ ᱵᱟᱝᱠᱤᱱ ᱪᱤᱠᱟ ᱞᱮᱱᱟ ᱦᱳᱭᱥᱮ ᱜᱟᱹᱰᱤ ᱛᱮᱠᱤᱱ ᱛᱮᱱᱮᱱᱟ ᱢᱮᱱᱠᱷᱟᱱ ᱵᱟᱝᱠᱤᱱ ᱜᱚᱡ ᱞᱮᱱᱟ ᱵᱟᱪᱞᱟᱣ ᱱᱟᱠᱤᱱ ᱟᱨ ᱚᱱᱟ ᱟᱹᱰᱤ ᱵᱷᱟᱹᱜᱤ ᱠᱟᱛᱷᱟ ᱚᱠᱚᱭ ᱦᱚᱸ ᱵᱟᱝᱵᱚᱱ ᱠᱷᱚᱡᱚᱜᱼᱟᱵᱚᱱ ᱜᱚᱡᱚᱜ ᱢᱟ ᱡᱚᱛᱚ ᱦᱚᱲ ᱵᱩᱱ ᱵᱟᱰᱟᱭ ᱜᱮᱭᱟ ᱱᱚᱣᱟ ᱫᱷᱟᱹᱨᱛᱤ ᱨᱮ ᱦᱮᱡ ᱠᱟᱛᱮᱜ ᱢᱤᱫ ᱫᱤᱱ ᱦᱤᱞᱳᱜ ᱜᱩᱡᱩᱜ ᱫᱚ ᱦᱩᱭᱩᱜ ᱜᱮᱭᱟ ᱮᱱᱛᱮ ᱟᱫᱚ ᱢᱮᱱᱠᱷᱟᱱ ᱪᱟᱦᱟᱣ ᱫᱚ ᱚᱠᱚᱭ ᱦᱚᱸ ᱵᱟᱵᱩᱱ ᱪᱟᱦᱟᱣ ᱛᱟᱦᱮᱱᱟ ᱠᱤ ᱜᱩᱡᱩᱜ ᱢᱟᱵᱩᱱ ᱥᱮ ᱡᱟᱦᱟᱸ ᱠᱟ ᱦᱳᱭ ᱥᱮ ᱪᱟᱦᱟᱣ ᱵᱚᱱ ᱠᱤ ᱟᱨ ᱛᱤᱱᱟᱹᱜ ᱫᱤᱱᱤᱧ ᱡᱮᱣᱮᱫ ᱞᱮᱱᱠᱷᱟᱱ ᱟᱨ ᱛᱤᱱᱟᱹᱜ ᱫᱤᱱ ᱵᱮᱥ ᱛᱤᱧ ᱛᱟᱦᱮᱸᱞᱮᱱᱠᱷᱟᱱ ᱟᱨ ᱛᱤᱱᱟᱹᱜ ᱫᱤᱱ ᱵᱷᱟᱜᱤ ᱛᱤᱧ ᱛᱟᱦᱮᱸ ᱞᱮᱱᱠᱷᱟᱱ ᱢᱮᱱᱠᱷᱟᱱ ᱱᱤᱛᱚᱜ ᱫᱚ ᱫᱩᱱᱤᱭᱟᱹ ᱨᱮᱢᱟ ᱧᱮᱞᱚᱜᱚᱜ ᱠᱟᱱᱟ ᱠᱤ ᱡᱟᱦᱟᱸᱭ ᱦᱚᱲ ᱵᱮᱥ ᱠᱚ ᱛᱟᱦᱮᱱᱟ ᱡᱟᱦᱟᱸᱭ ᱦᱚᱲ ᱟᱜ ᱟᱭᱢᱟ ᱞᱮᱠᱟ ᱡᱤᱱᱤᱥ ᱠᱚ ᱪᱮᱠᱟ ᱫᱟᱲᱮᱭᱟᱜᱼᱟ ᱾ ᱚᱱᱠᱟᱱ ᱦᱚᱲ ᱜᱮ ᱱᱟᱦᱟᱜ ᱢᱤᱫ ᱜᱷᱟᱹᱲᱤ ᱛᱮᱠᱚ ᱵᱚᱸᱜᱟ ᱛᱟᱞᱟᱜ ᱠᱟᱱᱟ ᱦᱳᱹᱭ ᱥᱮ ᱾ ᱟᱨ ᱡᱟᱦᱟᱸᱭ ᱱᱟᱦᱟᱜ ᱵᱩᱱ ᱧᱮᱞ ᱠᱚᱣᱟ ᱟᱭᱢᱟ ᱞᱮᱠᱟ ᱠᱚ ᱧᱮᱞᱚᱜ ᱛᱟᱸᱦᱮᱱᱟ ᱾ ᱵᱚᱞᱮ ᱡᱟᱦᱟᱸᱭ ᱥᱮᱸᱫᱟᱭ ᱫᱚ ᱟᱭᱢᱟ ᱫᱤᱱ ᱫᱷᱟᱹᱨᱤᱡ ᱠᱚ ᱡᱮᱣᱮᱫᱚᱜ ᱠᱟᱱ ᱛᱟᱦᱮᱱᱟ ᱦᱚᱲ ᱠᱚ ᱥᱮ ᱾ ᱵᱩᱰᱦᱤ ᱦᱟᱲᱟᱢ ᱠᱟᱛᱮ ᱮᱫ ᱦᱚᱸ ᱟᱭᱢᱟ ᱫᱤᱱ ᱠᱚ ᱛᱟᱦᱮᱱ ᱠᱟᱱ ᱛᱟᱸᱦᱮᱱᱟ ᱟᱭᱢᱟ ᱵᱚᱪᱷᱚᱨ ᱦᱩᱭ ᱠᱚ ᱛᱟᱦᱮᱱ ᱠᱟᱱ ᱛᱟᱸᱦᱮᱱᱟ ᱾ ᱱᱤᱛᱚᱜ ᱢᱟ ᱚᱱᱠᱟ ᱵᱩᱰᱰᱷᱤ ᱦᱟᱲᱟᱢ ᱦᱚᱲ ᱠᱚᱦᱚᱸ ᱵᱟᱝ ᱵᱚᱱ ᱾ ᱧᱮᱞ ᱧᱟᱢᱮᱫ ᱠᱚᱣᱟ ᱦᱳᱹᱭ ᱥᱮ ᱾ ᱦᱳᱹᱭ ᱟᱨ ᱾ ᱵᱩᱰᱷᱤ ᱦᱟᱲᱟᱢ ᱦᱚᱲ ᱠᱚ ᱥᱟᱶ ᱫᱩᱲᱩᱵ ᱯᱟᱱᱛᱮ ᱨᱮᱱᱟᱜ ᱱᱤᱛᱚᱜ ᱫᱚ ᱫᱟᱣ ᱦᱚᱸᱛᱚ ᱵᱟᱝ ᱧᱟᱢᱚᱜ ᱠᱟᱱᱟ ᱠᱟᱨᱚᱱ ᱚᱱᱠᱟ ᱚᱱᱠᱟ ᱚᱲᱟᱜ ᱨᱮ ᱵᱩᱰᱰᱷᱤ ᱦᱟᱲᱟᱢ ᱜᱮ ᱵᱟᱝ ᱢᱮᱱᱟᱜ ᱠᱚ ᱛᱟᱵᱚᱱᱟ ᱾
ᱦᱮᱸ ᱥᱮᱫᱟᱭ ᱨᱮᱱ ᱵᱩᱲᱦᱤ ᱦᱟᱲᱟᱢ ᱠᱚ ᱪᱟᱵᱟᱣ ᱠᱟᱱᱟ ᱢᱤᱫ ᱴᱮᱱ ᱵᱟᱨᱭᱟ ᱠᱚ ᱵᱟᱪᱞᱟᱣ ᱢᱮᱱᱟᱜ ᱠᱚᱣᱟ ᱠᱷᱟᱱ ᱫᱚ ᱾ ᱟᱫᱚ ᱩᱱᱠᱩ ᱦᱚᱸᱛᱚ ᱢᱟᱱᱮ ᱾ ᱤᱭᱟᱹ ᱚᱱᱰᱤᱥᱚᱱ ᱨᱮᱠᱚ ᱦᱮᱡ ᱟᱠᱟᱱᱟ ᱢᱟᱱᱮ ᱰᱷᱮᱨ ᱫᱤᱱ ᱫᱚ ᱦᱟᱸᱟᱜ ᱵᱟᱠᱚ ᱵᱟᱪᱞᱟᱜᱼᱟ ᱟᱨ ᱾ ᱥᱩᱫ ᱨᱮ ᱵᱟᱝ ᱵᱚᱱ ᱫᱷᱮᱭᱟᱱ ᱞᱮᱜᱼᱟ ᱥᱮ ᱥᱩᱨᱟᱹᱜ ᱛᱟᱦᱮᱸ ᱞᱮᱱᱟ ᱠᱚ ᱴᱷᱤᱠ ᱴᱷᱟᱠᱩᱨ ᱸ ᱵᱟᱝ ᱵᱚᱱ ᱠᱩᱞᱤᱭᱮᱫ ᱠᱚ ᱛᱟᱦᱮᱸ ᱱᱤᱛᱚᱜ ᱵᱷᱮᱨ ᱠᱟᱛᱮ ᱮᱫ ᱵᱚᱱ ᱪᱮᱫ ᱵᱚ ᱪᱚ ᱠᱮᱭᱟ ᱟᱫᱚ ᱾
ᱦᱳᱭ ᱟᱫᱚ ᱚᱱᱮ ᱚᱱᱠᱟ ᱞᱮᱠᱟ ᱾ ᱟᱫᱚ ᱱᱤᱛᱚᱜ ᱫᱚ ᱠᱟᱨᱚᱱ ᱦᱩᱭᱩᱜ ᱠᱟᱱᱟ ᱟᱵᱚ ᱾ ᱵᱟᱹᱦᱩ ᱠᱩᱲᱤ ᱠᱚ ᱠᱚ ᱥᱚᱠᱷᱤᱱᱚᱜ ᱠᱟᱱᱟ ᱟᱨ ᱜᱚ ᱵᱟᱵᱟ ᱠᱚ ᱦᱟᱸᱜ ᱡᱟᱹᱥᱛᱤ ᱠᱚ ᱾ ᱠᱟᱹᱢᱤᱭᱮᱫ ᱦᱳᱹᱭ ᱥᱮ ᱟᱫᱚ ᱚᱱᱮ ᱚᱱᱟ ᱾ ᱥᱳᱢᱚᱭ ᱫᱚ ᱛᱟᱦᱮᱸ ᱠᱟᱱᱟ ᱠᱤ ᱜᱚ ᱵᱟᱵᱟ ᱵᱚᱱ ᱾ ᱡᱤᱨᱟᱹᱣ ᱨᱮ ᱵᱚᱱ ᱫᱚᱦᱚᱭ ᱮᱫ ᱠᱚ ᱛᱟᱦᱮᱱ ᱟ ᱜᱚᱼᱵᱟᱵᱟ ᱵᱟᱝ ᱵᱚᱱ ᱠᱟᱹᱢᱤ ᱦᱚᱪᱚᱭ ᱮᱫ ᱠᱚ ᱛᱟᱦᱮᱱ ᱟ ᱾ ᱥᱮ ᱡᱟ ᱩᱰᱤ ᱡᱟᱦᱟᱸ ᱞᱮᱠᱟᱜᱮ ᱢᱟᱱᱮ ᱩᱱ ᱥᱚᱢᱚᱭ ᱡᱟ ᱥᱚᱢᱚᱭ ᱟᱹᱰᱤ ᱡᱩᱫᱟᱹᱜ ᱜᱮ ᱫᱚ ᱦᱮᱸ ᱠᱟᱱ ᱛᱟᱵᱚᱱᱟ ᱟᱨ ᱱᱤᱛᱚᱜ ᱡᱟᱦᱟᱸ ᱡᱮ ᱱᱚᱣᱟ ᱱᱤᱛᱚᱜ ᱾ ᱥᱚᱢᱚᱭ ᱡᱮ ᱡᱩᱜᱽ ᱵᱚᱫᱚᱞ ᱠᱟᱱ ᱛᱟᱵᱚᱱᱟ ᱱᱤᱛᱚᱜ ᱡᱟᱦᱟᱸ ᱡᱩᱜᱽ ᱦᱮᱡ ᱟᱠᱟᱱᱟ ᱱᱚᱣᱟ ᱾ ᱛᱚ ᱪᱮᱫ ᱵᱮᱱ ᱞᱟᱹᱭᱟ ᱚᱠᱟ ᱥᱮᱫ ᱞᱮᱠᱟᱛᱮᱜᱮ ᱟᱹᱞᱤᱧ ᱫᱚ ᱠᱩᱥᱤ ᱵᱟᱝ ᱞᱤᱧ ᱵᱩᱡᱷᱟᱹᱣᱮᱫ ᱠᱟᱱᱟ ᱪᱮᱫᱟᱜ ᱥᱮ ᱥᱟᱱᱟᱢ ᱞᱮᱠᱟᱛᱮᱜᱮ ᱧᱮᱞᱚᱜ ᱠᱟᱱᱟ ᱡᱟᱦᱟᱸ ᱟᱵᱚ ᱟᱞᱜᱟ ᱵᱚᱱ ᱡᱚᱢ ᱧᱩ ᱫᱟᱲᱮᱭᱟᱜᱼᱟ ᱚᱱᱠᱟᱱ ᱡᱤᱱᱤᱥ ᱵᱟᱝ ᱧᱟᱢᱚᱜ ᱠᱟᱱᱟ ᱥᱟᱱᱟᱢᱟᱜ ᱡᱤᱱᱤᱥ ᱾ ᱴᱟᱠᱟ ᱯᱩᱭᱥᱟᱹ ᱵᱷᱚᱨᱥᱟ ᱜᱮ ᱧᱟᱢᱚᱜ ᱠᱟᱱᱟ ᱟᱨᱞᱤᱧ ᱞᱟᱹᱭᱟ ᱠᱤ ᱡᱟᱦᱟᱱ ᱾ ᱡᱟᱦᱟᱱ ᱡᱤᱱᱤᱥ ᱜᱮ ᱡᱟᱦᱟᱱᱟᱜ ᱵᱚᱞᱮ ᱩᱱ ᱥᱚᱢᱚᱭ ᱫᱚ ᱡᱟᱦᱱᱟᱜ ᱵᱚᱛᱚᱨᱟᱱ ᱵᱟᱝ ᱛᱟᱦᱮᱸ ᱠᱟᱱᱟ ᱱᱤᱛᱚᱜ ᱾ ᱡᱮ ᱧᱮᱞᱚᱜ ᱠᱟᱱᱟ ᱠᱩᱲᱤ ᱜᱤᱫᱽᱨᱟᱹ ᱠᱚ ᱵᱟᱦᱨᱮ ᱾ ᱮᱥᱠᱟᱨ ᱵᱟᱝ ᱠᱚ ᱩᱰᱩᱠ ᱫᱟᱲᱮᱜᱼᱟ ᱵᱟᱝ ᱠᱚ ᱫᱟᱬᱟ ᱫᱟᱲᱮᱜᱼᱟ ᱟᱭᱢᱟ ᱞᱮᱠᱟ ᱾ ᱠᱟᱱ ᱵᱚᱛᱚᱨᱟᱜ ᱠᱚ ᱧᱮᱞᱚᱜ ᱠᱟᱱᱟ ᱥᱮ ᱾ ᱟᱹᱰᱤᱜᱟᱱ ᱡᱤᱱᱤᱥ ᱫᱩᱱᱤᱭᱟᱹ ᱨᱮ ᱚᱱᱠᱟ ᱧᱮᱞᱚᱜ ᱠᱟᱱᱟ ᱡᱟᱦᱟᱸ ᱧᱮᱞ ᱠᱟᱛᱮᱜ ᱵᱚᱞᱮ ᱾ ᱥᱟᱦᱚᱥ ᱵᱟᱝ ᱦᱩᱭᱩᱜ ᱠᱟᱱᱟ ᱠᱩᱲᱤ ᱜᱤᱫᱽᱨᱟᱹ ᱠᱚᱣᱟᱜ ᱦᱳᱭ ᱥᱮ ᱾
ᱟᱨ ᱩᱱ ᱥᱚᱢᱚᱭ ᱚᱱᱠᱟ ᱡᱟᱦᱟᱱᱟᱜ ᱵᱟᱝ ᱛᱟᱦᱮᱸ ᱠᱟᱱᱟ ᱢᱟᱱᱮ ᱟᱛᱳ ᱫᱤᱥᱚᱢ ᱛᱟᱦᱮᱸ ᱠᱟᱱᱟ ᱩᱱᱟᱹᱜ ᱰᱮᱵᱷᱞᱚᱯᱢᱮᱱᱴ ᱵᱟᱝ ᱛᱟᱦᱮᱸ ᱠᱟᱱᱟ ᱾ ᱤᱱᱟᱹᱜ ᱨᱮᱜᱮ ᱵᱷᱟᱹᱜᱤ ᱵᱚᱱ ᱛᱟᱦᱮᱸ ᱠᱟᱱᱟ ᱾
ᱪᱟᱥ ᱵᱟᱥ ᱫᱚ ᱟᱹᱰᱤᱜᱮ ᱪᱮᱧᱡᱽ ᱦᱩᱭ ᱞᱮᱱᱠᱷᱟᱡ
ᱦᱳᱭ ᱟᱨ ᱛᱤᱱᱟᱹᱜ ᱵᱚᱱ ᱞᱟᱹᱭᱟ ᱱᱚᱠᱨᱤ ᱪᱟᱹᱠᱨᱤ ᱧᱟᱢ ᱠᱟᱛᱮ ᱦᱚᱸ ᱛᱤᱱᱟᱹᱜ ᱾ ᱯᱩᱭᱥᱟᱹ ᱴᱟᱠᱟ ᱵᱚᱱ ᱟᱨᱡᱟᱣᱮᱫᱼᱟ ᱥᱮ ᱛᱚ ᱚᱱᱟ ᱠᱷᱚᱡ ᱰᱚᱵᱚᱞ ᱢᱟᱱᱮ ᱠᱷᱚᱨᱪᱟ ᱨᱮᱜᱮ ᱪᱟᱞᱟᱜ ᱠᱟᱱᱟ ᱦᱳᱭ ᱥᱮ ᱾ ᱦᱳᱭ ᱚᱱᱮ ᱚᱱᱠᱟ ᱞᱮᱠᱟ ᱾ ᱩᱱᱥᱚᱢᱚᱭ ᱚᱱᱠᱟ ᱠᱤᱥᱟᱹᱬ ᱦᱚᱸ ᱵᱟᱝ ᱵᱚᱱ ᱛᱟᱦᱮᱸ ᱠᱟᱱᱟ ᱨᱮᱸᱜᱮᱡ ᱱᱟᱪᱟᱨ ᱦᱚᱲ ᱠᱤᱱᱛᱩ ᱩᱱᱟᱹᱜ ᱜᱟᱱ ᱯᱩᱭᱥᱟᱹ ᱴᱟᱠᱟ ᱠᱚᱦᱚᱸ ᱵᱟᱭ ᱠᱷᱚᱨᱪᱚᱜ ᱠᱟᱱ ᱛᱟᱦᱮᱱᱟ ᱟᱨ ᱥᱩᱠ ᱥᱟᱱᱛᱤ ᱛᱮᱜᱮ ᱠᱚ ᱯᱟᱥᱮ ᱾
ᱯᱩᱨᱟᱹ ᱥᱩᱠ ᱥᱟᱱᱛᱤ ᱠᱚ ᱛᱟᱦᱮᱱ ᱠᱟᱱ ᱛᱟᱦᱮᱱᱟ ᱴᱟᱠᱟ ᱯᱩᱭᱥᱟᱹ ᱤᱱᱟᱹᱜ ᱵᱟᱭ ᱛᱟᱦᱮᱞᱮᱱᱟ ᱯᱷᱤᱨ ᱵᱷᱤ ᱤᱱᱟᱹᱜ ᱥᱩᱠ ᱥᱟᱱᱛᱤ ᱠᱚ ᱛᱟᱦᱮᱱᱟ ᱱᱤᱛᱚᱜ ᱩᱱᱟᱹᱜ ᱴᱟᱠᱟ ᱯᱚᱭᱥᱟ ᱨᱳᱡᱽᱜᱟᱨ ᱠᱟᱛᱮ ᱨᱮᱦᱚᱸ ᱥᱩᱠ ᱥᱟᱱᱛᱤ ᱵᱟᱹᱱᱩᱜ ᱵᱚᱱᱟ ᱾